ᱦᱮᱸ ᱦᱮᱞᱳ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱮᱫᱟ?
ᱦᱮᱸ ᱦᱚᱜ-ᱚᱭ ᱫᱩᱲᱩᱵ ᱵᱟᱲᱟ ᱦᱩᱭ ᱟᱠᱟᱱᱟ ᱡᱚᱢ ᱵᱟᱲᱟ ᱠᱚ ᱠᱟᱛᱮᱜ ᱟᱹᱵᱤᱱ ᱫᱚ?
ᱟᱹᱞᱤᱧ ᱦᱚᱸ ᱚᱱᱠᱟ ᱜᱮ ᱡᱚᱢ ᱵᱟᱲᱟ ᱠᱟᱛᱮᱜ ᱦᱚᱜ-ᱚᱭ ᱞᱤᱧ ᱫᱩᱲᱩᱵ ᱡᱤᱨᱟᱹᱣ ᱟᱠᱟᱱᱟ ᱟᱨ ᱦᱟᱯᱮ ᱟᱹᱞᱤᱧ ᱢᱟᱞᱤᱧ ᱞᱟᱹᱭᱮᱫ ᱠᱟᱱ ᱦᱟᱸᱜ ᱨᱚᱦᱚᱭ ᱠᱟᱹᱢᱤ ᱥᱮᱱ ᱞᱤᱧ ᱪᱟᱞᱟᱜ-ᱟ ᱟᱫᱚ ᱚᱱᱟ ᱞᱟᱦᱟ ᱨᱮᱞᱤᱧ ᱫᱤᱥᱟᱹ ᱠᱮᱫᱟ ᱦᱟᱯᱮ ᱟᱵᱮᱱ ᱛᱮᱫ ᱠᱟᱹᱴᱤᱡ ᱞᱤᱧ ᱜᱟᱯᱟᱞ ᱢᱟᱨᱟᱨᱟᱣ ᱜᱚᱫ ᱠᱟᱜ ᱞᱮᱜᱮ᱾
ᱚ ᱦᱳᱭᱛᱚ ᱨᱚᱦᱚᱭ ᱠᱚ ᱦᱩᱲᱩ ᱨᱚᱦᱚᱭ ᱠᱚ ᱥᱟᱹᱨᱫᱤᱭ ᱮᱱᱟ ᱥᱮ ᱪᱮᱫ ᱜᱚᱢᱠᱮ?
ᱥᱟᱹᱨᱫᱤ ᱫᱚ ᱠᱷᱟᱱ ᱦᱚᱜᱼᱚᱭ ᱥᱟᱹᱨᱫᱤ ᱟᱠᱟᱱᱟ ᱦᱚᱞᱟ ᱢᱟᱫᱷᱮᱨ ᱢᱟ ᱞᱟᱜᱟᱛᱟᱨ ᱜᱮ ᱦᱟᱸᱜ ᱡᱟᱹᱯᱩᱫ ᱞᱮᱠᱟᱜᱮ ᱫᱟᱜ ᱠᱮᱫᱟᱭ ᱾ ᱟᱫᱚ ᱥᱟᱱᱟᱢ ᱦᱚᱲ ᱜᱮᱠᱚ ᱨᱚᱦᱚᱭ ᱠᱟᱹᱢᱤ ᱨᱮᱠᱚ ᱪᱷᱩᱴᱟᱹᱣ ᱟᱠᱟᱱᱟ ᱾ ᱟᱨ ᱟᱹᱞᱤᱧ ᱦᱚᱸ ᱠᱷᱟᱱ ᱦᱟᱸᱜ ᱱᱤᱛᱚᱜ ᱫᱚ ᱱᱚᱜ-ᱚᱭ ᱛᱟᱭᱚᱢ ᱧᱚᱜ ᱨᱮᱜᱮ ᱢᱮᱱᱟᱜ ᱞᱤᱧᱟ ᱾
ᱚ ᱟᱪᱪᱷᱟ ᱾ ᱦᱳᱭᱛᱚ ᱟᱨ ᱫᱟᱜ ᱡᱟᱹᱲᱤ ᱢᱟ ᱦᱮᱸ ᱜᱚᱝᱠᱮ ᱟᱞᱮᱥᱮᱫ ᱦᱚᱸ ᱨᱚᱦᱚᱭ ᱠᱚᱫᱚ ᱥᱟᱹᱨᱫᱤ ᱟᱹᱰᱤ ᱢᱟᱲᱟᱝ ᱛᱮᱜᱮ ᱥᱟᱹᱨᱫᱤ ᱫᱚ ᱥᱟᱨᱫᱤ ᱟᱠᱟᱱᱟ ᱞᱟᱹᱭ ᱞᱮᱠᱷᱟᱱ ᱫᱚ ᱮᱠᱷᱚᱱᱚ ᱛᱟᱞᱟ ᱢᱟᱞᱟ ᱨᱮ ᱢᱮᱱᱫᱚ ᱦᱩᱭᱩᱜ ᱠᱟᱱ ᱜᱮᱭᱟ ᱨᱚᱦᱚᱭ ᱠᱚᱫᱚ ᱦᱮᱸ ᱟᱹᱣᱨᱤ ᱥᱟᱹᱛᱚᱜ
ᱦᱳᱭ ᱦᱳᱭ ᱾
ᱜᱚᱝᱠᱮ ᱟᱯᱮ ᱫᱚ ᱯᱮ ᱨᱚᱦᱚᱭ ᱠᱮᱫ ᱛᱮ?
ᱦᱮᱸ ᱨᱚᱦᱚᱭ ᱢᱟ ᱨᱚᱦᱚᱭ ᱦᱩᱭ ᱟᱠᱟᱱᱟ, ᱜᱚᱢᱠᱮ ᱵᱤᱜᱷᱮ ᱠᱷᱟᱱᱮᱠ ᱨᱚᱦᱚᱭ ᱦᱩᱭ ᱟᱠᱟᱱᱟ ᱾ ᱮᱠᱷᱚᱱᱚ ᱵᱟᱹᱠᱤ ᱫᱚ ᱢᱮᱱᱟᱜ ᱜᱮᱭᱟ ᱟᱨ ᱫᱟᱜ ᱠᱚ ᱛᱚ ᱮᱠᱷᱚᱱ ᱞᱟᱜᱟᱣ ᱟᱠᱟᱱ ᱜᱮᱭᱟ ᱟᱨ ᱚᱱᱠᱟᱜᱮ ᱧᱮᱞ ᱵᱟᱲᱟ ᱠᱟᱛᱮᱜ ᱢᱮᱱ ᱫᱚ ᱱᱤᱛ ᱚᱜ ᱮᱢᱚᱱ ᱫᱟᱜ ᱡᱟᱹᱥᱛᱤ ᱟᱠᱟᱱᱟ ᱵᱟᱹᱭᱦᱟᱹᱲ ᱠᱚᱨᱮ ᱫᱚ ᱢᱟᱱᱮ ᱨᱚᱦᱚᱭ ᱠᱚᱫᱚ ᱮᱠᱷᱚᱱ ᱵᱟᱝ ᱜᱟᱱᱚᱜ ᱠᱟᱱᱟ ᱠᱟᱨᱚᱱ ᱫᱟᱜ ᱠᱚ ᱟᱹᱰᱤ ᱜᱮ ᱡᱟᱹᱥᱛᱤ ᱦᱤᱡᱩᱜ ᱠᱟᱱᱟ ᱪᱮᱛᱟᱱ ᱥᱮᱫ ᱠᱷᱚᱱᱟᱜ ᱚᱱᱟᱛᱮ ᱨᱚᱦᱚᱭ ᱠᱚᱫᱚ ᱚᱱᱟ ᱠᱚᱫᱚ ᱠᱟᱹᱴᱤᱡ ᱦᱟᱹᱯᱤᱫ ᱦᱟᱛᱟᱲ ᱦᱩᱭ ᱠᱟᱱᱟ ᱾
ᱦᱳᱭ ᱦᱳᱭ ᱛᱟᱦᱚᱞᱮ ᱜᱚᱢᱠᱮ ᱛᱤᱦᱤᱧᱟᱜ ᱦᱳᱭ ᱦᱳᱭ ᱟᱞᱮ ᱥᱮᱱ ᱦᱚᱸ ᱜᱚᱢᱠᱮ ᱵᱩᱨᱩ ᱫᱤᱥᱚᱢ ᱛᱚ ᱟᱞᱮ ᱢᱟ ᱟᱨ ᱱᱚᱣᱟ ᱠᱚᱨᱮ ᱫᱚ ᱟᱵᱮᱱ ᱦᱚᱸᱵᱮᱱ ᱵᱩᱡ ᱫᱟᱲᱮᱭᱟᱜ ᱡᱮ ᱫᱟᱜ ᱠᱚᱫᱚ ᱩᱱᱟᱹᱜ ᱜᱟᱱ ᱫᱚ ᱵᱟᱝ ᱛᱚᱢᱵᱟᱜ ᱟᱹᱱᱤᱡ-ᱟ ᱾
ᱦᱮᱸ ᱾
ᱡᱟᱦᱟᱸ ᱫᱟᱜ ᱠᱚᱞᱮ ᱧᱟᱢᱮᱫ ᱠᱟᱱᱟ ᱤᱱᱟᱹ ᱫᱟᱜ ᱠᱚᱛᱮ ᱜᱮ ᱟᱞᱮ ᱫᱚ ᱪᱟᱥ ᱵᱟᱲᱟᱭᱮᱫ ᱠᱟᱱᱟ ᱾
ᱦᱳᱭ ᱛᱳ ᱾ ᱛᱟᱦᱚᱞᱮ ᱜᱚᱢᱠᱮ ᱞᱟᱹᱭ ᱛᱟᱞᱟᱝ ᱢᱮ ᱛᱮᱦᱮᱧ ᱫᱚ ᱚᱠᱟ ᱫᱤᱭᱮ ᱞᱟᱝ ᱜᱟᱞ
ᱮᱠᱫᱚᱢ ᱛᱮᱦᱮᱧ ᱫᱚ ᱞᱟᱝ ᱜᱟᱞᱢᱟᱨᱟᱣᱟ ᱟᱯᱮ ᱥᱮᱫ ᱨᱮᱱ ᱚᱠᱟ ᱞᱮᱠᱟᱱ ᱡᱤᱵᱽ ᱡᱤᱭᱟᱹᱞᱤ ᱠᱚ ᱢᱮᱱᱟᱜ ᱠᱚᱣᱟ ᱾ ᱟᱨ ᱟᱞᱮ ᱥᱮᱫ ᱨᱮ ᱚᱠᱟᱞᱮᱠᱟᱱ ᱡᱤᱵᱽ ᱡᱤᱭᱟᱹᱞᱤ ᱠᱚ ᱱᱩᱜ-ᱩ ᱱᱩᱠᱩ ᱤᱫᱤ ᱠᱟᱛᱮᱫ ᱜᱮ ᱾
ᱦᱮᱸ ᱱᱟᱯᱟᱭ ᱟᱹᱰᱤ ᱱᱟᱯᱟᱭ ᱾ ᱦᱮᱸ ᱛᱚ ᱢᱟᱲᱟᱝ ᱛᱮ ᱟᱢᱜᱮ ᱛᱟᱦᱚᱞᱮ ᱮᱛᱚᱦᱚᱵ ᱛᱟᱞᱟᱝ ᱢᱮ ᱦᱮᱸ ᱾
ᱦᱳᱭ ᱦᱳᱭ ᱮᱠᱫᱚᱢ ᱡᱮᱢᱚᱱ ᱜᱚᱢᱠᱮ ᱱᱚᱜ-ᱚᱭ ᱧᱮᱞᱚᱜ-ᱟ ᱟᱞᱮ ᱢᱟ ᱵᱩᱨᱩ ᱫᱤᱥᱚᱢ ᱱᱚᱣᱟ ᱠᱚᱨᱮ ᱫᱚ ᱠᱷᱟᱱ ᱦᱟᱜ ᱦᱟᱹᱛᱤ ᱥᱟᱶ ᱥᱟᱶᱛᱮ ᱛᱟᱹᱨᱩᱵᱽ ᱠᱚᱫᱚ ᱠᱷᱟᱱ ᱦᱟᱸᱜ ᱩᱱᱟᱹᱜ ᱜᱟᱱ ᱫᱚ ᱵᱟᱹᱱᱩᱜ ᱠᱚᱣᱟ ᱱᱮᱛᱟᱨ ᱫᱚ ᱾ ᱥᱚᱜᱚᱫ ᱨᱩᱸᱰᱟᱹ ᱛᱩᱭᱩ ᱱᱚᱜ-ᱚ ᱱᱚᱝᱠᱟᱱ ᱡᱤᱵᱽ ᱡᱤᱭᱟᱹᱞᱤ ᱠᱚ ᱦᱟᱸᱜ ᱠᱷᱟᱱ ᱟᱞᱮᱥᱮᱱ ᱫᱚ ᱵᱟᱹᱲᱛᱤ ᱠᱚ ᱧᱮᱞ ᱧᱟᱢᱚᱜ-ᱟ ᱾
ᱟᱪᱪᱷᱟ ᱾
ᱟᱨ ᱡᱮᱢᱚᱱ ᱦᱟᱸᱜ ᱱᱚᱜ-ᱚᱭ ᱦᱩᱲᱩ ᱥᱤᱡᱤᱱ ᱨᱮᱫᱚ ᱦᱟᱸᱜ ᱱᱤᱛᱚᱜ ᱫᱚ ᱵᱟᱞᱮ ᱧᱟᱢ ᱠᱚᱣᱟ ᱟᱨ ᱠᱤᱪᱷᱩ ᱫᱤᱱ ᱡᱚᱠᱷᱚᱱ ᱦᱩᱲᱩ ᱠᱟᱹᱴᱤᱡ ᱵᱤᱞᱤ ᱧᱚᱜᱚᱜ-ᱟ ᱩᱱ ᱥᱚᱢᱚᱭ ᱫᱚ ᱟᱞᱮᱥᱮᱱ ᱫᱚ ᱠᱷᱟᱱ ᱦᱟᱜ ᱜᱮᱭᱟ ᱟᱪᱪᱷᱟ ᱜᱚᱝᱠᱮ ᱱᱚᱝᱠᱟ ᱠᱤ ᱟᱯᱮ ᱥᱮᱱ ᱦᱟᱹᱛᱤ ᱠᱚᱠᱚ ᱦᱤᱨᱤ ᱟᱯᱮ ᱜᱮᱭᱟ?
ᱦᱮᱸ ᱜᱚᱝᱠᱮ, ᱦᱟᱹᱛᱤ ᱠᱚ ᱦᱤᱨᱤ ᱫᱚ ᱮᱠᱟᱞ ᱜᱮ ᱪᱮᱫᱟᱜ ᱥᱮ ᱟᱞᱮ ᱫᱚ ᱚᱝᱠᱟ ᱜᱮ ᱢᱮᱱᱫᱚ ᱵᱤᱨ ᱵᱤᱨ ᱠᱚ ᱢᱟᱜᱽ ᱥᱟᱯᱷᱟ ᱠᱟᱛᱮᱜ ᱡᱮᱞᱮᱠᱟ ᱚᱲᱟᱜ ᱠᱚ ᱵᱮᱱᱟᱣ ᱟᱠᱟᱫᱟ ᱚᱝᱠᱟ ᱜᱮ ᱯᱟᱹᱦᱤᱞ ᱫᱚ ᱟᱞᱮ ᱨᱮᱱ ᱯᱟᱹᱦᱤᱞ ᱦᱟᱯᱲᱟᱢ ᱠᱚ ᱛᱟᱦᱮᱸ ᱠᱟᱱᱟ ᱾ ᱚᱝᱠᱟ ᱵᱤᱨ ᱠᱚᱫᱚ ᱟᱹᱰᱤ ᱜᱮ ᱥᱩᱨ ᱥᱩᱯᱩᱨ ᱜᱮᱭᱟ, ᱟᱞᱮᱭᱟᱜ ᱚᱲᱟᱜ ᱠᱷᱚᱱ ᱫᱚ, ᱟᱞᱮ ᱟᱛᱳ ᱠᱷᱚᱱ ᱫᱚ, ᱢᱮᱱᱠᱷᱟᱱ ᱚᱸᱰᱮ ᱡᱟᱦᱟᱸ ᱞᱮ ᱠᱟ ᱦᱟᱹᱛᱤ ᱠᱚ ᱥᱤᱡᱤᱱ ᱨᱮᱠᱚ ᱦᱤᱡᱩᱜᱼᱟ, ᱟᱫᱚ ᱦᱩᱲᱩ ᱠᱚ ᱡᱚᱠᱷᱚᱱ ᱜᱮᱞᱮᱜᱼᱟ ᱚᱱᱟ ᱥᱟᱶ ᱥᱟᱶᱛᱮ ᱟᱹᱞᱩ ᱠᱚ ᱡᱚᱠᱷᱚᱱ ᱦᱩᱭ ᱥᱟᱹᱛᱟᱹᱜᱼᱟ ᱛᱟᱲᱟᱣ ᱚᱠᱛᱚ, ᱱᱚᱝᱠᱟᱱ ᱚᱠᱛᱚ ᱠᱚᱨᱮ ᱠᱚ ᱦᱤᱡᱩᱜ ᱜᱮᱭᱟ ᱩᱱᱫᱚ ᱦᱟᱹᱛᱤ ᱠᱚᱫᱚ ᱟᱹᱰᱤ ᱡᱟᱹᱥᱛᱤ ᱜᱮ ᱢᱮᱱᱟᱜ ᱠᱚᱣᱟ ᱚᱱᱟ ᱪᱷᱟᱲᱟᱣ ᱟᱨᱚ ᱟᱭᱢᱟ ᱞᱮᱠᱟᱱ ᱡᱤᱵᱽ ᱡᱤᱭᱟᱹᱞᱤ ᱢᱮᱱᱟᱜ ᱠᱚᱣᱟ ᱡᱮᱞᱮᱠᱟ ᱱᱩᱠᱩ ᱢᱟ ᱢᱮᱱᱟᱜ ᱠᱟᱜ ᱠᱚ ᱜᱮᱭᱟ ᱠᱩᱞᱟᱹᱭ ᱠᱚ, ᱟᱪᱪᱷᱟ ᱨᱩᱺᱰᱟᱹ ᱠᱚ, ᱚᱱᱟ ᱥᱟᱶ ᱥᱟᱶᱛᱮ ᱱᱩᱠᱩ ᱪᱮᱬᱮ, ᱪᱮᱬᱮ ᱪᱩᱯᱲᱤᱡ ᱞᱟᱹᱭ ᱞᱮᱠᱷᱟᱱ ᱫᱚ, ᱟᱭᱢᱟ ᱞᱮᱠᱟᱱ ᱠᱚᱜᱮ ᱢᱮᱱᱟᱜ ᱠᱚᱣᱟ ᱡᱮᱢᱚᱱ ᱱᱩᱠᱩ ᱡᱟᱦᱟᱸᱭ ᱵᱚᱱ ᱧᱮᱞᱮᱜ ᱠᱚᱣᱟᱢ ᱪᱮᱬᱮ ᱥᱟᱶᱛᱮ ᱦᱮᱸ ᱠᱚᱸᱜ ᱠᱮ ᱠᱚᱸᱜ ᱠᱚ, ᱛᱟᱨᱯᱚᱨᱮ ᱯᱟᱱᱠᱩᱣᱴᱤ, ᱚᱱᱟ ᱥᱟᱶᱛᱮ, ᱟᱨᱦᱚᱸ ᱢᱮᱱᱟᱜ ᱠᱟᱜ ᱠᱚᱣᱟ ᱫᱟᱜ ᱜᱮᱰᱮ ᱠᱚ, ᱱᱚᱝᱠᱟ ᱜᱮ ᱟᱭᱢᱟ ᱨᱚᱠᱚᱢ ᱪᱮᱬᱮ ᱠᱚ ᱢᱮᱱᱟᱜ ᱠᱟᱜ ᱠᱚ ᱜᱮᱭᱟ ᱟᱞᱮ ᱥᱮᱫ ᱦᱚᱸ᱾ ᱛᱮᱫ ᱫᱚ᱾
ᱟᱞᱮ ᱥᱮᱱ ᱜᱚᱝᱠᱮ ᱱᱚᱜᱼᱚᱭ ᱟᱵᱮᱱ ᱵᱮᱱ ᱞᱟᱹᱭ ᱠᱮᱫ ᱞᱮᱠᱟ, ᱪᱮᱬᱮ ᱪᱩᱯᱲᱤᱡ ᱠᱚᱫᱚ ᱛᱟᱦᱮᱸ ᱠᱟᱱ ᱜᱮᱭᱟ, ᱢᱮᱱᱠᱷᱟᱱ ᱱᱚᱜ-ᱚᱭ ᱟᱵᱚ ᱱᱤᱛᱳᱜ ᱟᱵᱚ ᱢᱟᱱᱚᱣᱟ ᱦᱚᱸ, ᱪᱮᱫ ᱠᱚᱵᱚ ᱪᱚᱝ ᱪᱤᱠᱟᱹᱭᱮᱫ ᱠᱟᱱᱟ ᱵᱟᱹᱭ ᱵᱟᱹᱭᱛᱮ ᱟᱵᱮᱱ ᱦᱚᱸ ᱧᱮᱞ ᱵᱮᱱ ᱡᱮ ᱵᱤᱨ ᱠᱚᱨᱮᱱ ᱪᱮᱬᱮ ᱪᱩᱯᱲᱤᱡ ᱠᱚᱦᱚᱸ ᱵᱟᱹᱭ ᱵᱟᱹᱭ ᱛᱮᱠᱚ ᱦᱟᱹᱯᱤᱫ ᱪᱟᱵᱟᱜ ᱠᱟᱱᱟ ᱦᱮᱸ ᱥᱮ ᱵᱟᱝ ᱜᱚᱝᱠᱮ?
ᱦᱮᱸ ᱮᱠᱟᱞ ᱜᱮ᱾
ᱦᱳᱭ ᱚᱱᱟ ᱥᱟᱶ ᱥᱟᱶᱛᱮ ᱟᱵᱮᱱ ᱦᱚᱸ ᱧᱮᱞ ᱵᱮᱱ ᱦᱟᱸᱜ ᱱᱚᱜᱼᱚᱭ, ᱱᱤᱛᱳᱜ ᱫᱤᱱ ᱨᱮ ᱛᱤᱱᱟᱹᱜ ᱜᱟᱱ ᱢᱟᱹᱱᱢᱤ ᱠᱚ ᱞᱟᱦᱟ ᱪᱟᱞᱟᱜ ᱠᱟᱱᱟ ᱤᱱᱟᱹ ᱥᱟᱶ ᱥᱟᱶᱛᱮ ᱚᱲᱟᱜ ᱫᱩᱣᱟᱹᱨ ᱦᱚᱸ ᱵᱚᱱ ᱞᱟᱹᱴᱩᱭᱮᱫ ᱠᱟᱱᱟ᱾ ᱟᱨ ᱵᱤᱨ ᱵᱩᱨᱩ ᱨᱮᱱᱟᱜ ᱦᱟᱥᱟ ᱡᱟᱭᱜᱟ ᱠᱚᱦᱚᱸ, ᱠᱚᱢᱚᱜ ᱠᱟᱱᱟ᱾ ᱦᱮᱸ ᱥᱮ ᱵᱟᱝ?
ᱦᱮᱸ ᱜᱚᱝᱠᱮ᱾
ᱦᱚᱸᱜᱼᱚ ᱚᱱᱟ ᱠᱷᱟᱹᱛᱤᱨ ᱜᱮ ᱦᱟᱸᱜ, ᱢᱮᱱᱫᱚ ᱵᱤᱨ ᱠᱚᱨᱮᱱ ᱡᱤᱵᱽ ᱡᱤᱭᱟᱹᱞᱤ ᱠᱚᱣᱟᱜ ᱛᱟᱦᱮᱸᱱ ᱦᱚᱸ ᱠᱟᱹᱴᱤᱡ ᱟᱹᱰᱤ ᱜᱮ ᱮᱴᱠᱮᱴᱚᱬᱮ ᱦᱩᱭᱩᱜ ᱠᱟᱱ ᱛᱟᱠᱚᱣᱟ᱾
ᱟᱪᱪᱷᱟ, ᱚᱱᱟ ᱢᱟ ᱠᱟᱛᱷᱟ ᱠᱟᱱ ᱜᱮᱭᱟ ᱟᱨ ᱟᱪᱪᱷᱟ ᱜᱚᱝᱠᱮ ᱱᱚᱝᱠᱟ ᱚ ᱪᱮᱬᱮ ᱪᱩᱯᱲᱤᱡ ᱵᱤᱱ ᱧᱮᱞ ᱠᱟᱫ ᱠᱚᱣᱟ ᱡᱟᱦᱟᱸᱭ ᱠᱚᱫᱚ ᱱᱤᱛᱚᱜ ᱵᱟᱝᱠᱚ ᱧᱮᱞ ᱧᱟᱢᱚᱜ ᱠᱟᱱᱟ?
ᱚᱝᱠᱟ ᱵᱤᱱ ᱧᱮᱞ ᱵᱟᱲᱟ ᱠᱟᱜ ᱠᱚᱣᱟ?
ᱦᱮᱸ ᱜᱚᱝᱠᱮ ᱧᱮᱞ ᱢᱟᱞᱤᱧ ᱧᱮᱞ ᱵᱟᱲᱟᱣ ᱠᱟᱫ ᱠᱚ ᱜᱮᱭᱟ ᱢᱮᱱᱠᱷᱟᱱ ᱱᱚᱜ-ᱚᱭ ᱡᱮ ᱟᱵᱮᱱ ᱫᱤᱥᱟᱹᱭ ᱵᱮᱱ ᱡᱚᱠᱷᱚᱱ ᱟᱵᱮᱱ ᱠᱟᱹᱴᱤᱡ ᱚᱠᱛᱮ ᱠᱚᱨᱮ ᱵᱮᱱ ᱛᱟᱦᱮᱸ ᱠᱟᱱᱟ, ᱩᱱ ᱥᱚᱢᱚᱭ ᱧᱮᱞ ᱵᱮᱱ ᱡᱮ ᱚᱲᱟᱜ ᱥᱩᱨ ᱠᱚᱨᱮ ᱦᱤᱸᱥᱤ, ᱦᱤᱸᱥᱤ ᱪᱮᱬᱮᱭᱟᱜ ᱛᱩᱠᱟᱹ ᱠᱚ ᱛᱟᱦᱮᱸ ᱠᱟᱱᱟ, ᱥᱟᱶ ᱥᱟᱶᱛᱮ ᱩᱱᱠᱩ ᱦᱤᱰᱤᱧ ᱦᱩᱰᱤᱧ ᱡᱟᱦᱟᱸᱭ ᱫᱚ ᱪᱮᱸᱬᱮ ᱠᱚᱠᱚ ᱛᱟᱸᱦᱮ ᱠᱟᱱᱟ ᱚᱱᱟ ᱠᱩᱧ ᱠᱚᱨᱮ ᱠᱚ ᱛᱟᱸᱦᱮᱱ ᱠᱟᱱ ᱛᱟᱸᱦᱮᱫ᱾ ᱩᱱᱠᱩ ᱪᱮᱸᱬᱮ ᱥᱟᱶ ᱥᱟᱶᱛᱮ ᱩᱱᱠᱩ᱾ ᱛᱩᱠᱟᱹ ᱠᱟᱛᱮ ᱠᱩ ᱵᱟᱥᱟ ᱠᱟᱛᱮ ᱠᱩ ᱛᱟᱸᱦᱮᱱ ᱠᱟᱱ ᱛᱟᱸᱦᱮ ᱛᱚ ᱛᱟᱞᱮ ᱫᱟᱨᱮ ᱠᱚᱨᱮ᱾ ᱩᱱᱠᱩ ᱪᱮᱸᱬᱮ ᱠᱚᱦᱚ ᱧᱮᱞ ᱠᱚᱵᱮᱱ ᱥᱮ ᱱᱮᱛᱟᱨ ᱢᱟ ᱵᱟᱹᱭ ᱵᱟᱹᱭ ᱛᱮᱠᱚ ᱦᱟᱯᱤᱫ ᱪᱟᱞᱟᱜ ᱠᱟᱱᱟ ᱥᱮ᱾
ᱮᱠᱫᱚᱢ᱾
ᱚᱱᱟ ᱠᱚ᱾ ᱟᱵᱚ ᱡᱮ ᱦᱚᱜ-ᱚᱭ ᱱᱚᱜ-ᱚᱱᱟ ᱠᱚᱵᱚᱱ ᱠᱟᱢᱤᱭᱮᱜ ᱠᱟᱱᱟ ᱥᱟᱶ ᱥᱟᱶᱛᱮ ᱵᱤᱨ ᱵᱩᱨᱩ᱾ ᱠᱩ ᱨᱮᱱᱟᱜ᱾ ᱫᱟᱨᱮ ᱠᱚᱦᱚᱸ ᱵᱚᱱ ᱢᱟᱜ ᱮᱫᱟ ᱟᱨ ᱟᱵᱚ ᱦᱟᱥᱟ ᱡᱟᱭᱜᱟ ᱵᱚᱱ ᱵᱮᱱᱟᱣ ᱡᱚᱝᱚᱜᱚᱜ ᱠᱟᱱᱟ᱾ ᱩᱱᱠᱩ ᱡᱤᱭᱟᱹᱞᱤ ᱠᱚᱦᱚᱸ ᱠᱟᱹᱴᱤᱡ ᱛᱟᱦᱮᱱ ᱠᱚᱨᱮ ᱮᱸᱴᱠᱮᱴᱚᱸᱬᱮ ᱦᱩᱭᱩᱜ ᱠᱟᱱ ᱛᱟᱠᱚ ᱜᱮᱭᱟ ᱦᱮᱸ ᱥᱮ ᱵᱟᱝ ᱜᱚᱝᱠᱮ᱾ ᱟᱵᱮᱱ ᱪᱮᱜ ᱞᱮᱠᱟᱵᱮᱱ ᱢᱚᱱᱮᱭᱟ᱾
ᱦᱮᱸ ᱩᱱᱠᱩ ᱠᱚᱣᱟᱜ ᱮᱸᱴᱠᱮᱴᱚᱸᱬᱮ ᱢᱟ ᱦᱩᱭᱩᱜ ᱠᱟᱱ ᱜᱮᱭᱟ ᱡᱮᱞᱮᱠᱟ ᱧᱮᱞᱚᱜᱚᱜ ᱠᱟ ᱱᱟ᱾ ᱡᱟᱸᱦᱟ ᱞᱮᱠᱟ ᱦᱚᱸᱜ-ᱚᱭ ᱦᱩᱰᱩᱨ ᱟᱛᱮᱜ ᱫᱟᱜ ᱥᱟᱶᱛᱮ ᱦᱚᱭ ᱠᱚ ᱱᱚᱣᱟ ᱠᱚ ᱫᱟᱨᱟᱭ ᱛᱮᱦᱚᱸ ᱪᱮᱸᱬᱮ ᱪᱩᱯᱲᱤ ᱠᱚ ᱡᱟᱸᱦᱟ ᱞᱮᱠᱟ ᱟᱠᱚᱣᱟᱜ᱾ ᱛᱟᱸᱦᱮ ᱨᱮᱱᱟᱜ ᱴᱷᱟᱶ ᱠᱚ ᱢᱮᱱᱮᱜ ᱫᱚ᱾ ᱴᱩᱠᱟᱹ ᱠᱚ ᱛᱩᱠᱟᱹ ᱠᱚ ᱡᱟᱸᱦᱟ ᱠᱚ ᱟᱠᱚ ᱠᱚ ᱛᱟᱸᱦᱮᱱᱟ ᱚᱱᱟ ᱠᱚ᱾ ᱡᱮᱞᱮᱠᱟ ᱤᱭᱟᱹᱜ ᱠᱟᱱ ᱛᱟᱠᱚᱣᱟ ᱚᱱᱟ ᱥᱟᱶ᱾ ᱥᱟᱶᱛᱮ ᱮᱞᱮᱠᱷᱟᱱ ᱱᱚᱜᱚᱭ ᱫᱟᱨᱮ ᱠᱚᱵᱚᱱ ᱢᱟᱜ ᱜᱤᱲᱤᱭᱮᱫᱟ᱾ ᱚᱱᱟ ᱠᱚ ᱤᱫᱤ ᱠᱟᱛᱮᱜ ᱵᱤᱨ ᱠᱚ ᱩᱡᱟᱹᱲ ᱮᱫ ᱛᱮ ᱡᱷᱚᱛᱚ ᱠᱤᱪᱷᱩ ᱩᱝᱠᱩ ᱠᱚ᱾ ᱟᱠᱚ ᱠᱚ ᱟᱫ ᱪᱟᱵᱟᱭ ᱫᱟ ᱵᱟᱹᱭ ᱵᱟᱹᱭᱛᱮ ᱮᱴᱟᱜ ᱥᱮᱜ ᱠᱚ ᱪᱟᱞᱟᱜ ᱠᱟᱱᱟ ᱚᱱᱟ ᱥᱟᱶᱛᱮ᱾ ᱠᱤᱪᱷᱩ ᱠᱤᱪᱷᱩ ᱫᱚᱠᱚ ᱵᱟᱝᱠᱚ ᱧᱮᱞ ᱧᱟᱢᱚᱜ ᱠᱟᱱᱟ ᱩᱱᱠᱩ ᱫᱚ ᱞᱟᱹᱭ ᱞᱮ ᱠᱷᱟᱱ ᱫᱚ ᱞᱩᱯᱛᱚ ᱤᱫᱤᱜ ᱠᱟᱱᱟ ᱠᱚ ᱦᱳᱭ ᱥᱮ᱾
ᱦᱳᱭ ᱦᱳᱭ᱾ ᱦᱳᱭ ᱦᱳᱭ ᱠᱟᱹᱴᱤᱡ ᱱᱚᱜ-ᱱᱟ ᱠᱚᱨᱮ ᱵᱮᱱ ᱧᱮᱞᱟ ᱡᱮ ᱟᱵᱚᱣᱟᱜ᱾ ᱡᱟᱸᱦᱟ ᱞᱮᱠᱟ ᱵᱤᱨ ᱠᱚᱨᱮ ᱥᱮ ᱵᱩᱨᱩ ᱠᱚᱨᱮ᱾ ᱧᱮᱞᱟ ᱵᱮᱱ ᱡᱮ ᱨᱩᱰᱟᱹ ᱠᱩᱞᱟᱹᱭ ᱥᱚᱜᱚᱫ᱾ ᱮᱸᱜ ᱮᱢᱚᱱ ᱚᱱᱠᱟᱱ ᱡᱤᱵᱽ ᱡᱤᱭᱟᱹᱞᱤ ᱠᱚᱠᱚ ᱛᱟᱸᱦᱮ ᱠᱟᱱᱟ ᱦᱮᱸ ᱥᱮ ᱵᱟᱝ᱾
ᱦᱮᱸ᱾
ᱟᱫᱚ ᱱᱩᱠᱩ ᱠᱚᱫᱚ ᱠᱷᱟᱱ ᱦᱟᱸᱜ ᱟᱵᱚ᱾ ᱵᱟᱹᱭ ᱵᱟᱹᱭ ᱛᱮᱫᱚ ᱵᱟᱝᱵᱚᱱ ᱧᱮᱧᱟᱢᱮᱫ ᱠᱚᱣᱟ ᱱᱮᱛᱟᱨ ᱫᱚ᱾ ᱦᱮᱸ ᱥᱮ ᱵᱟᱝ᱾
ᱦᱮᱸ ᱜᱚᱝᱠᱮ ᱮᱠᱟᱞ ᱜᱮ ᱱᱚᱣᱟ ᱢᱟᱥ
ᱮᱠᱫᱚᱢ ᱟᱨ ᱱᱚᱜ ᱚᱭ ᱡᱮ ᱵᱟᱝᱵᱚᱱ ᱧᱟᱢᱮᱫ ᱠᱚᱣᱟ ᱱᱚᱣᱟ ᱨᱮᱱᱟᱜ᱾ ᱩ ᱵᱟᱰᱟᱭᱟ᱾
ᱦᱮᱸ ᱠᱟᱨᱚᱱ ᱞᱮᱠᱟᱛᱮ ᱢᱮᱱ ᱞᱮᱠᱷᱟᱱ ᱫᱚ᱾ ᱟᱵᱚ ᱡᱮᱞᱮᱠᱟ ᱵᱚᱱ ᱧᱮᱞᱟ ᱡᱮ ᱞᱟᱦᱟᱛᱮ ᱡᱮ ᱨᱚᱠᱚᱢ ᱠᱩᱲᱤ ᱠᱚ ᱥᱟᱶ ᱢᱟᱹᱱᱢᱤ ᱠᱚᱣᱟᱜ ᱢᱮᱜᱴᱮᱱ᱾ ᱮᱴᱟᱜ ᱨᱚᱠᱚᱢ ᱥᱟᱹᱜᱟᱹᱭ ᱛᱟᱸᱦᱮ ᱠᱟᱱ ᱛᱟᱠᱚᱣᱟ᱾ ᱢᱮᱱᱠᱷᱟᱱ ᱱᱤᱛᱳᱜ ᱚᱠᱛᱨᱮ ᱧᱮᱞ ᱞᱮᱠᱷᱟᱱ ᱫᱚ ᱚᱱᱟ ᱫᱚ ᱵᱟᱱᱩᱜ-ᱟ᱾ ᱢᱮᱱᱫᱚ ᱟᱸ ᱵᱟᱹᱭ ᱵᱟᱹᱭᱛᱮ ᱟᱵᱚ ᱵᱚᱱ ᱧᱮᱞ ᱞᱮᱠᱷᱟᱱ ᱡᱮ ᱱᱚᱸᱜ ᱱᱚ ᱠᱚᱫᱚ ᱟᱸᱜ ᱟᱵᱚ ᱦᱚᱭᱛᱚ ᱟᱵᱚ ᱱᱚᱣᱟ ᱫᱷᱟᱨᱮ ᱯᱟᱥᱮ ᱫᱚ ᱵᱟᱝ ᱨᱮᱦᱚᱸ ᱮᱴᱟᱜ ᱠᱚᱨᱮᱢ ᱧᱮᱞ ᱧᱮᱞ ᱠᱟᱜ᱾ ᱠᱚᱣᱟ ᱵᱩᱱ᱾ ᱡᱮ ᱡᱟᱸᱦᱟ ᱞᱮᱠᱟ ᱦᱚᱸᱜ ᱚᱭ ᱪᱳᱨᱟ ᱥᱤᱠᱟᱨᱤ ᱡᱟᱸᱦᱟ ᱫᱚ ᱞᱟᱹᱭ ᱠᱟᱱᱟ ᱪᱳᱨᱟ ᱥᱤ ᱞᱤᱧ ᱢᱮᱱᱮᱜ ᱫᱚ ᱠᱩᱢᱲᱩ ᱛᱮ ᱡᱟᱸᱦᱟᱭ ᱫᱟᱱᱟᱝ ᱛᱮ ᱩᱠᱩ ᱠᱟᱛᱮᱜ ᱥᱮᱸᱫᱽᱨᱟ ᱱᱚᱣᱟ᱾ ᱠᱚ ᱤᱫᱤ ᱠᱟᱛᱚᱝ ᱟᱭ ᱟᱭᱢᱟ ᱨᱚᱠᱚᱢ ᱦᱩᱭ ᱠᱟᱱᱟ ᱚᱱᱟ ᱥᱟᱶ ᱥᱟᱶᱛᱮ ᱱᱩᱠᱩ ᱡᱤᱭᱟᱹᱞᱤ ᱠᱚ ᱜᱚᱡ ᱥᱟᱶᱛᱮ᱾ ᱩᱱᱠᱩ ᱡᱤᱭᱟᱹᱞᱤ ᱠᱚᱣᱟᱜ ᱡᱟᱦᱟᱸ ᱦᱟᱨᱟᱛᱟ ᱠᱚ ᱱᱚᱣᱟ ᱫᱟᱨᱟᱭᱛᱮ ᱟᱭᱢᱟ ᱞᱮᱠᱟᱱᱟᱜ ᱟᱨ ᱡᱟᱦᱟᱸ ᱦᱚᱨᱚᱜ ᱠᱚ ᱡᱤᱱᱤᱥ ᱠᱚ ᱨᱟᱵᱟᱝ ᱨᱮᱱᱟᱜ᱾ ᱦᱮᱸ ᱚᱱᱟ ᱠᱚ ᱛᱮᱭᱟᱨ ᱚᱱᱟ ᱥᱟᱶ ᱥᱟᱶᱛᱮ ᱡᱟᱦᱟᱸ ᱜᱩᱫᱤ ᱠᱚᱨᱮ ᱚᱱᱟ ᱠᱚᱠᱚ ᱵᱮᱵᱟᱨᱮᱫ ᱠᱟᱱ ᱜᱮᱭᱟ᱾ ᱛᱚ ᱱᱚᱶᱟ ᱠᱚ ᱫᱟᱨᱟᱭ ᱛᱮᱦᱚᱸ ᱠᱚ ᱳᱭᱟᱜ ᱠᱟᱱᱟ, ᱟᱱᱟ ᱥᱟᱶ ᱥᱟᱶᱛᱮ ᱱᱚᱜ-ᱚᱭ ᱵᱤᱨ ᱩᱡᱟᱹᱲ ᱟᱨ ᱟᱵᱚ ᱧᱮᱞ ᱞᱮᱠᱷᱟᱱ ᱫᱚ ᱱᱚᱜᱼᱚᱭ ᱱᱮᱛᱟᱨ ᱡᱟᱦᱟᱸ ᱩᱛᱱᱟᱹᱣ ᱟᱠᱟᱱ᱾ ᱛᱟᱵᱚᱱᱟ ᱟᱹᱰᱤ ᱥᱮᱫ ᱛᱮ ᱞᱟᱹᱭ ᱞᱮᱠᱷᱟᱱ ᱫᱚ ᱚᱱᱟ ᱩᱛᱱᱟᱹᱣ ᱛᱟᱞᱟᱛᱮ ᱯᱟᱥ ᱯᱟᱥᱱᱟᱣ ᱠᱟᱱ ᱛᱟᱵᱚᱱᱟ ᱟᱹᱰᱤ ᱞᱟᱯᱷᱟᱝ ᱥᱮ ᱪᱮᱫ ᱥᱮᱫ ᱵᱚᱱ ᱠᱟᱱᱟ, ᱠᱤᱱᱛᱩ ᱚᱱᱟ ᱥᱟᱶ ᱥᱟᱶᱛᱮ ᱟᱵᱚ ᱟᱵᱚᱣᱟᱜ ᱢᱮᱱᱫᱚ ᱪᱮᱬᱮ ᱪᱩᱯᱲᱤ ᱠᱚ ᱱᱩᱠᱩ ᱠᱚᱵᱚᱱ ᱟᱫ ᱤᱫᱤᱭᱮᱫ ᱠᱚᱣᱟ ᱚᱱᱟ ᱠᱷᱟᱹᱛᱤᱨ ᱜᱮ᱾ ᱱᱚᱣᱟ ᱨᱮᱱᱟᱜ ᱟᱭᱢᱟ ᱨᱚᱠᱚᱢ ᱜᱮ ᱚᱡᱮ ᱢᱮᱱᱟᱜ ᱟᱠᱟᱫᱟ, ᱛᱚ ᱢᱮᱱ ᱞᱮᱠᱷᱟᱱ ᱫᱚ᱾ ᱱᱚᱜᱼᱚᱭ ᱡᱮᱞᱮᱠᱟ ᱟᱵᱚ ᱵᱚᱱ ᱟ ᱟᱢ᱾ ᱢᱳᱵᱟᱭᱤᱞ ᱠᱚ ᱥᱮ ᱠᱚᱢᱯᱤᱭᱩᱴᱟᱨ ᱠᱚ ᱚᱱᱟ ᱥᱟᱶ ᱥᱟᱶᱛᱮ᱾ ᱟᱭᱢᱟ ᱞᱮᱠᱟᱱ ᱚᱱᱠᱟ ᱴᱮᱠᱱᱳᱞᱚᱡᱤ ᱵᱚᱱ ᱵᱮᱵᱚᱦᱟᱨ ᱫᱟ ᱚᱱᱟ ᱠᱚ ᱟᱰᱤ ᱠᱟᱛᱮᱫ ᱜᱮᱛᱚ ᱟᱵᱚ ᱵᱟᱥᱛᱩ ᱛᱚᱱᱛᱨᱚ ᱤᱭᱟᱹ ᱫᱚ ᱵᱮᱜᱟᱨ ᱜᱚᱴᱟᱜ ᱵᱤᱥᱮᱥ ᱠᱟᱛᱮ ᱡᱷᱚᱛᱚ ᱠᱤᱪᱷᱩ, ᱠᱡᱪᱷᱩ ᱜᱮ ᱟᱵᱚᱣᱟᱜ ᱵᱟᱭᱨᱮ ᱨᱮ ᱪᱟᱞᱟᱜ ᱠᱟᱱᱟ, ᱛᱚ ᱱᱚᱝᱠ ᱜᱮ ᱮᱻ ᱪᱟᱞᱟᱜᱼᱟ ᱪᱮᱬᱮ ᱪᱩᱯᱤ ᱠᱚᱫᱚ ᱢᱤᱫ ᱫᱤᱱ ᱵᱟᱝᱵᱚᱱ ᱧᱟᱢ ᱠᱚᱣᱟ, ‌ᱟᱨ ᱡᱤᱭᱟᱹᱞᱤ ᱠᱚ ᱵᱟᱵᱚᱱ ᱧᱟᱢ ᱠᱚᱣᱟ ᱛᱚ ᱟᱹᱵᱤᱱ ᱪᱮᱫ ᱵᱤᱱ ᱥᱚᱲᱚᱢᱚᱛ ᱫᱟ ᱱᱚᱣᱟ ᱠᱚ ᱤᱫᱤ ᱠᱟᱛᱮ?
ᱱᱚᱜᱼᱚᱭ ᱟᱹᱞᱤᱧ ᱦᱚᱸ ᱱᱚᱣᱟ ᱞᱤᱧ ᱥᱚᱢᱢᱚᱫᱟ ᱡᱮ ᱜᱚᱢᱠᱮ ᱦᱚᱜᱼᱚᱭ ᱟᱵᱮᱱ ᱵᱮᱱ ᱞᱟᱹᱭ ᱠᱮᱫ ᱞᱮᱠᱟ ᱜᱮ᱾ ᱯᱟᱹᱦᱤᱞ ᱫᱚ ᱠᱷᱟᱱ ᱦᱟᱜ ᱥᱟᱸᱜᱤ ᱧᱚᱜ ᱜᱤᱠᱚ ᱠᱚ ᱛᱟᱦᱮᱸ ᱠᱟᱱᱟ ᱟᱨ ᱱᱮᱛᱟᱨ ᱫᱚ ᱠᱷᱟᱱᱟᱜ ᱟᱵᱚᱣᱟᱜ᱾ ᱡᱟᱦᱟᱸ ᱵᱮᱵᱚᱥᱛᱷᱟ ᱠᱚ᱾ ᱚᱱᱟ ᱠᱚ ᱠᱷᱟᱹᱛᱤᱨ ᱜᱮ ᱦᱟᱸᱜ ᱵᱟᱹᱭ ᱵᱟᱹᱭ ᱛᱮᱵᱩᱱ ᱧᱮᱞᱮᱫ ᱠᱚᱣᱟ ᱡᱮ ᱱᱩᱠᱩ ᱫᱩᱠᱩ ᱟᱫ ᱪᱟᱞᱟᱜᱼᱟ, ᱟᱠᱟᱱᱟ ᱥᱮ᱾ ᱛᱚ ᱱᱩᱠᱩ ᱡᱩᱫᱤ ᱟᱵᱚ ᱵᱚᱱ ᱨᱟᱠᱷᱟ ᱫᱚᱦᱚ ᱠᱚᱣᱟ ᱛᱟᱦᱚᱞᱮ ᱠᱷᱟᱱ ᱫᱚ ᱟᱵᱚ᱾ ᱥᱟᱸᱜᱮ ᱧᱚᱜ ᱫᱟᱨᱮ ᱠᱚ ᱨᱚᱦᱚᱭ ᱞᱟᱹᱠᱛᱤᱜ ᱠᱟᱱᱟ᱾ ᱤᱱᱟᱹ ᱥᱟᱣ ᱥᱟᱣᱛᱮ ᱩᱱᱠᱩ ᱪᱮᱛᱟᱱ ᱨᱮᱦᱚᱸ, ᱡᱟᱛᱮ ᱚᱱᱠᱟᱱ ᱮᱴᱠᱮᱴᱚᱬᱮ ᱵᱟᱝ ᱦᱩᱭᱩᱜ ᱢᱟ ᱚᱱᱠᱟᱱᱟᱜ ᱠᱟᱹᱢᱤ ᱠᱚ ᱟᱵᱚ, ᱠᱚᱨᱟᱣ ᱞᱟᱹᱠᱛᱤ᱾
ᱮᱠᱟᱞ ᱜᱮ ᱮᱠᱟᱞ ᱜᱮ᱾ ᱛᱚ. ᱱᱚᱣᱟ ᱤᱫᱤ ᱠᱟᱛᱮᱜ ᱵᱤᱱ ᱨᱟᱠᱷᱟ ᱫᱷᱟᱣ, ᱦᱮᱸ ᱞᱟᱹᱭ ᱵᱤᱱ᱾
ᱦᱮᱸ ᱢᱟ ᱪᱮᱫ ᱵᱮᱱ ᱞᱟᱹᱭ ᱮᱫ ᱠᱟᱱᱟ?
ᱡᱮ ᱞᱟᱹᱭ ᱮᱫ ᱛᱟᱦᱮᱸ ᱟᱞᱤᱧ ᱡᱮ ᱱᱚᱣᱟ ᱤᱫᱤ ᱠᱟᱛᱮᱫ ᱡᱮᱞᱮᱠᱟ ᱨᱟᱠᱷᱟ ᱫᱚᱦᱚ ᱱᱚᱣᱟ ᱤᱫᱤ ᱠᱟᱛᱮ ᱟᱹᱵᱤᱱᱟᱜ ᱪᱮᱫ ᱞᱮᱠᱟ ᱥᱚᱦᱚᱢᱚᱛ ᱛᱟᱵᱤᱱ ᱢᱟᱱᱮ, ᱚᱠᱟ ᱞᱮᱠᱟ ᱠᱟᱛᱮᱜ ᱵᱚᱱ ᱨᱩᱠᱷᱤᱭᱟᱹ ᱵᱟᱧᱪᱟᱣ ᱫᱚᱦᱚ ᱠᱟᱠᱚᱣᱟ᱾
ᱦᱳᱭ ᱦᱳᱭ ᱮᱠᱫᱚᱢ᱾ ᱨᱩᱠᱷᱤᱭᱟᱹ ᱫᱚᱦᱚ ᱫᱚ ᱜᱟᱱ ᱫᱚ ᱜᱟᱱᱚᱜᱼᱟ᱾ ᱜᱚᱢᱠᱮ ᱢᱮᱱᱠᱷᱟᱱ ᱱᱩᱠᱩ ᱨᱩᱠᱷᱤᱭᱟᱹ ᱫᱚᱦᱚ ᱞᱟᱹᱜᱤᱫ ᱫᱚ ᱛᱟᱦᱞᱮ ᱟᱵᱚ ᱯᱳᱭᱞᱳ ᱨᱮ ᱩᱱᱠᱩ ᱛᱟᱦᱮᱱ ᱞᱮᱠᱟᱱ ᱡᱟᱭᱜᱟ ᱡᱟᱦᱟᱸ ᱫᱚ ᱟᱠᱚᱣᱟᱜ ᱞᱟᱭᱚᱝ, ᱨᱮ ᱟᱠᱚ ᱠᱚ ᱛᱟᱦᱮᱸ ᱫᱟᱲᱮᱜ ᱞᱮᱠᱟ ᱚᱱᱠᱟᱱᱟᱜ ᱢᱤᱫᱴᱮᱱ ᱡᱟᱭᱜᱟ ᱯᱟᱸᱡᱟ ᱞᱟᱹᱠᱛᱤ ᱠᱟᱱ ᱛᱟᱵᱚᱱᱟ᱾ ᱟᱨ ᱵᱟᱝ ᱟᱵᱚ ᱫᱚ ᱡᱳᱨᱡᱚᱵᱚᱥᱛᱤ ᱫᱚ ᱵᱟᱝᱵᱚᱱ ᱫᱚᱦᱚ ᱫᱟᱲᱮᱭᱟᱠᱚᱣᱟ᱾ ᱪᱮᱫᱟᱜ ᱵᱟᱝᱢᱟ ᱱᱩᱠᱩ ᱫᱚ ᱵᱤᱨ ᱵᱤᱨ ᱨᱮᱱ ᱡᱤᱭᱟᱹᱞᱤ ᱠᱟᱱᱟ ᱠᱚ ᱵᱤᱨ ᱨᱮᱱ ᱡᱤᱭᱟᱹᱞᱤ᱾ ᱡᱩᱫᱤ ᱟᱢ ᱡᱳᱨ ᱡᱚᱵᱤᱥᱛᱤᱢ ᱫᱚᱦᱚᱭᱟ ᱛᱟᱦᱚᱞᱮ ᱠᱷᱟᱱ ᱩᱱᱤ ᱛᱟᱦᱮᱸ ᱨᱮ